ᱦᱮᱞᱳ, ᱦᱮᱸ ᱡᱚᱦᱟᱨ ᱜᱮ ᱡᱚᱦᱟᱨ᱾
ᱪᱤᱠᱟᱹᱭ ᱮᱜ-ᱟ ᱵᱤᱱ?
ᱪᱤᱠ ᱠᱚᱦᱚᱸ ᱵᱟᱝᱟ ᱱᱚᱛᱮ ᱥᱮᱜ ᱞᱤᱧ ᱦᱮᱜ ᱟᱠᱟᱱᱟ᱾ ᱟᱹᱵᱤᱱ ᱫᱚ?
ᱚᱸ ᱟᱞᱤᱧ ᱦᱚᱸ ᱚᱲᱟᱜ ᱨᱮᱜᱮ᱾
ᱟᱪᱪᱷᱟ ᱟᱨ ᱡᱚᱢ ᱵᱟᱲᱟ ᱦᱩᱭᱱᱟ
ᱵᱟᱝ ᱜᱮ ᱚᱱᱠᱟ ᱫᱚ ᱡᱚᱢ ᱵᱟᱲᱟ ᱫᱚ ᱦᱟᱸᱜ ᱟᱹᱣᱨᱤ ᱦᱩᱭᱩᱜᱼᱟ᱾
ᱟᱵᱤᱱᱟᱜ ᱡᱚᱢ ᱵᱟᱲᱟ ᱦᱩᱭᱱᱟ?
ᱵᱟᱝ ᱟᱹᱞᱤᱧ ᱢᱟ ᱯᱟᱥᱮᱫ ᱞᱤᱧ ᱥᱮᱴᱮᱨ ᱠᱟᱱᱟ᱾
ᱟᱪᱪᱷᱟ ᱟᱪᱪᱷᱟ ᱪᱟᱥ ᱠᱟᱹᱢᱤ ᱠᱚ ᱮᱦᱚᱵ ᱟᱠᱟᱱᱟ ᱥᱮ ᱪᱮᱫ?
ᱦᱳᱭ ᱦᱳᱭ ᱨᱚᱦᱚᱭ ᱨᱮᱱᱟᱜ ᱦᱚᱸᱞᱮ ᱮᱦᱚᱵ ‌ᱠᱟᱱᱟ᱾ ᱚᱱᱮ ᱤᱧ ᱦᱮᱜ ᱟᱠᱟᱱᱟ᱾ ᱦᱚ ᱟᱪᱪᱷᱟ
ᱪᱮᱫ ᱱᱟᱦᱮᱞ ᱵᱟᱹᱫᱽ ᱨᱮᱵᱤᱱ ᱥᱤ ᱦᱚᱪᱚ ᱞᱮᱜᱮ?
ᱵᱟᱝᱟ ᱵᱟᱝᱟ ᱱᱟᱦᱮᱞ ᱫᱚ ᱵᱟᱝᱟ ᱟᱞᱮ ᱱᱚᱛᱮ ᱫᱚ ᱱᱟᱦᱮᱞ ᱫᱚ ᱦᱟᱸᱜ ᱢᱩᱪᱟᱹᱫ ᱛᱟᱦᱮᱸ ᱠᱟᱱᱟ ᱚᱱᱠᱟ᱾ ᱟᱨ ᱥᱤᱢᱱᱟᱜ ᱦᱩᱭᱟᱠᱟᱱᱟ ᱞᱚ ᱥᱚᱛ ᱠᱟᱱᱟ ᱟᱨ ᱢᱤᱫᱴᱟᱝ ᱵᱟᱹᱫᱽ ᱦᱮᱱᱟᱜᱼᱟ ᱴᱟᱠᱴᱚᱨ ᱦᱮᱜ ᱞᱮᱱᱠᱷᱟᱱ ᱞᱚᱥᱚᱫ ᱫᱟᱞᱮ ᱱᱤᱛᱚᱜ ᱫᱚ ᱨᱚᱦᱚᱭᱮᱫᱼᱟ ᱠᱚ ᱛᱚ ᱚᱸᱰᱮ, ᱦᱮᱜ ᱟᱠᱟᱹᱱᱟᱹᱧ᱾
ᱟᱪᱪᱷᱟ ᱟᱪᱪᱷᱟ ᱱᱟᱯᱟᱭ ᱠᱟᱛᱷᱟ,
ᱦᱟᱸ
ᱦᱮᱸ ᱚᱱᱟ ᱦᱚᱸ ᱞᱟᱹᱠᱛᱤ ᱠᱟᱱ ᱜᱮᱭᱟ᱾
ᱦᱮᱸ ᱦᱮᱸ ᱟᱯᱮ ᱫᱚ ᱪᱮᱫ ᱛᱮᱯᱮ ᱱᱟᱦᱮᱞ ᱛᱮ ᱥᱮ,
ᱫᱟᱜᱽ ᱡᱟᱹᱲᱤ ᱜᱮ ᱵᱟᱹᱱᱩᱜᱼᱟ ᱮᱱᱛᱮ ᱟᱫᱚ ᱚᱱᱠᱟ ᱪᱟᱥᱵᱟᱥ ᱦᱚᱸᱛᱚ ᱩᱱᱟᱹᱜ ᱡᱳᱨ ᱠᱚᱫᱚᱢ ᱨᱮᱫᱚ ᱟᱹᱣᱨᱤ ᱮᱛᱚᱦᱚᱵᱚᱜᱼᱟ᱾
ᱟᱪᱪᱷᱟ ᱟᱪᱪᱷᱟ, ᱛᱚᱵᱮ ᱤᱭᱟᱹ ᱠᱚᱫᱚ ᱯᱮ ᱨᱚᱦᱚᱭᱮᱜᱼᱟ ᱥᱮ ᱵᱟᱝᱟ ᱥᱮ ᱵᱟᱯᱮ ᱤᱭᱟᱹ ᱠᱟᱜᱼᱟ ᱱᱟᱜ?
ᱩᱸ ᱪᱮᱜ ᱠᱚ?
ᱨᱚᱦᱚᱭ ᱠᱚ ᱵᱟᱯᱮ ᱮᱦᱚᱵ ᱠᱟᱜᱼᱟ ᱛᱚᱵᱮ,
ᱟᱫᱚ ᱚᱱᱠᱟᱹ ᱫᱚ ᱱᱟᱦᱟᱜ ᱢᱟᱱᱮ ᱮᱦᱚᱵ ᱫᱚ ᱮᱦᱚᱵ ᱟᱠᱟᱱᱟ ᱩᱱᱟᱹᱜ ᱤᱭᱟᱹ ᱫᱷᱟᱨᱟ ᱫᱚ ᱱᱟᱦᱟᱜ ᱟᱹᱣᱨᱤᱜᱼᱟ ᱫᱟᱜᱽ ᱵᱟᱹᱱᱩᱜᱼᱟ ᱱᱮᱥ, ᱛᱮ ᱟᱫᱚ ᱨᱚᱦᱚᱭ ᱫᱚᱲᱦᱟ ᱩᱱᱟᱹᱜ ᱮᱛᱚᱵ ᱡᱳᱨ ᱡᱳᱨ ᱡᱟᱨ ᱫᱚ ᱟᱹᱣᱨᱤ᱾